ᱦᱮᱸ ᱟᱸᱡᱚᱢᱟᱜ ᱠᱟᱱᱟ ᱾
ᱟᱨ ᱜᱚᱢᱠᱮ ᱪᱮᱫ ᱞᱮᱠᱟ ᱱᱟᱯᱟᱭ ᱵᱟᱲᱟ ᱜᱮ ᱛᱚ
ᱦᱮᱸ ᱦᱮᱸ ᱱᱟᱯᱟᱭ ᱵᱟᱲᱟ ᱜᱮ ᱟᱢ ᱜᱮ ᱚᱠᱟ ᱞᱮᱠᱟ ᱢᱮᱱᱟᱢᱟ ᱾
ᱱᱟᱜ ᱵᱩᱜᱤ ᱵᱟᱹᱲᱤᱡ ᱠᱷᱚᱵᱚᱨ
ᱦᱮᱸ ᱵᱩᱜᱤ ᱵᱟᱲᱤᱡ ᱠᱷᱚᱵᱚᱨ ᱠᱚ ᱫᱚ ᱟᱞᱮ ᱥᱮᱱ ᱫᱚ ᱟᱰᱤ ᱵᱟᱝ ᱴᱷᱤᱠ ᱜᱮ ᱵᱩᱡᱷᱟᱹᱜ ᱠᱟᱱᱟ ᱟᱞᱮ ᱥᱮᱱᱫᱚ ᱜᱚᱨᱚᱢ ᱠᱚᱛᱮ ᱟ ᱡ ᱠᱚ ᱟᱞᱮ ᱥᱮᱱ ᱚᱱᱠᱟ ᱵᱟᱝ ᱴᱷᱤᱠ ᱜᱮ ᱵᱩᱡᱷᱟᱹᱜ ᱠᱟᱱᱟ ᱜᱚᱨᱚᱢᱛᱮ ᱴᱷᱤᱠᱴᱷᱟᱠ ᱚᱱᱠᱟ ᱫᱟᱜ ᱡᱟᱹᱲᱤ ᱦᱚᱸ ᱵᱟᱹᱱᱩᱜᱼᱟ ᱾ ᱵᱮᱥᱱ ᱜᱮ ᱜᱮ ᱚᱠᱟᱞᱮ ᱟᱯᱮᱥᱮᱫ ᱜᱮ ᱜᱚᱝᱠᱮ ᱪᱮᱫ ᱞᱮᱠᱟ ᱵᱩᱡᱷᱟᱜ ᱠᱟᱱᱟ ᱾
ᱟᱞᱮ ᱜᱠᱤ
ᱭᱟᱜ ᱱᱮᱸ᱾
ᱱᱚᱶᱟ ᱠᱚᱨᱮ ᱰᱟᱝ ᱡᱩᱛ‌ ᱜᱮᱭᱟ᱾ ᱟᱫᱚ ᱪᱤᱠᱟ‌ ᱠᱩᱣᱟᱢ‌ ᱱᱩᱝᱠᱟ ᱫᱚ᱾ ᱳᱣᱻᱡᱟᱼᱼ
ᱦᱮᱸ ᱟᱨ ᱟᱭᱼᱼ
ᱨᱟᱠᱷᱟ ᱡᱚᱢ ᱢᱮ᱾ ᱦᱮᱸ ᱟᱞᱮ ᱥᱮᱜᱼᱼ
ᱢᱟᱱᱮ ‌ᱚᱱᱠᱩ ᱣᱟᱜ ᱢᱮᱜᱴᱮᱱ ᱠᱩ‌ᱠᱞᱤ ᱠᱟᱱ ᱠᱩ ᱢᱟᱱᱮ ᱟᱵᱚᱼᱼ
ᱦᱚᱸᱭᱼᱼ
ᱦᱮᱸ ᱜᱚᱝᱠᱮ ᱴᱟᱣᱟᱨ ᱠᱟᱹᱴᱤᱡ ᱰᱤᱥᱴᱟᱵᱮᱫ ᱛᱟᱹᱵᱤᱱᱟᱭ᱾
ᱦᱚᱭ ᱟᱧᱡᱚᱢᱚᱜ ᱠᱟᱱᱟ?
ᱦᱮᱸ ᱢᱤᱫ ᱥᱚᱢᱚᱭ ᱟᱧᱡᱚᱢᱚᱜ ᱠᱟᱱᱟ ᱢᱤᱫ ᱥᱚᱢᱚᱭ ᱵᱟᱝ ᱟᱧᱡᱚᱢᱚᱜᱼᱼ
ᱟᱹᱰᱤ ᱛᱟᱡᱟ ᱧᱚᱜ ᱩᱸᱻ ᱠᱟᱹᱡᱽ ᱛᱮᱞᱟᱝ ᱚᱪᱚᱜ ᱧᱚᱜᱚᱜ ᱵᱤᱱ ᱚᱸᱰᱮ ᱠᱷᱚᱱᱼᱼ
ᱦᱮᱸ ᱟᱧᱡᱚᱢᱚᱜ ᱠᱟᱱᱟ ᱱᱤᱛᱚᱜ?
ᱦᱮᱸ ᱦᱮᱸ ᱟᱸᱡᱚᱢᱚᱜ ᱠᱟᱱᱟ᱾
ᱚᱻ ᱱᱚᱝᱠᱟ᱾
ᱟᱪᱪᱷᱟ ᱟᱪᱪᱷᱟ ᱟᱞᱮ ᱥᱮᱱ ᱦᱚᱸ ᱚᱱᱠᱟ ᱫᱚ ᱵᱟᱝ ᱜᱮ᱾ ᱟᱪᱷᱟ ᱜᱚᱝᱠᱮ ᱛᱟᱦᱟᱞᱮ ᱠᱷᱟᱱ ᱟᱯᱮ ᱥᱮᱱ ᱱᱟᱜ ᱚᱱᱠᱟ ᱯᱩᱴᱠᱟᱹ ᱠᱚᱯᱮ ᱧᱟᱢ ᱵᱟᱲᱟᱜ ᱠᱟᱱᱟ ᱥᱮ ᱵᱟᱝ?
ᱦᱮᱸ᱾ ᱜᱮ ᱯᱩᱴᱠᱟᱹ ᱫᱚᱠᱚ ᱧᱟᱢ ᱵᱟ ᱫᱚᱠᱚ ᱧᱟᱢ ᱵᱟᱲᱟᱜ ᱠᱟᱱ ᱜᱮᱭᱟ ᱵᱟᱝ ᱫᱚ ᱵᱟᱝ ᱠᱷᱟᱱᱼᱼ ᱦᱟᱞᱟᱝ ᱦᱚᱞᱮ ᱦᱟᱞᱟᱝ ᱵᱟᱲᱟᱭᱮᱜ ᱠᱚ ᱜᱮᱭᱟ ᱟᱫᱚ ᱟᱹᱰᱤ ᱜᱟᱱ ᱜᱮ ᱦᱟᱸᱜ ᱟᱠᱷᱨᱤᱧᱮᱫ ᱠᱚᱣᱟ ᱠᱚᱛᱚᱼᱼ ᱢᱟᱱᱮ ᱟᱠᱷᱨᱤᱧ ᱞᱟᱜᱟᱫ ᱟᱨ ᱡᱚᱢ ᱞᱟᱜᱟᱫ ᱢᱟᱱᱮᱜᱼᱼ
ᱠᱤ‌ ᱦᱟᱸᱜ ᱢᱟᱱᱮ ᱟᱨ ᱢᱟᱱᱮ ᱟᱴᱥᱚ ᱴᱟᱠᱟ ᱠᱤᱞᱳ ᱱᱮᱜᱼᱼ ᱟᱴᱥᱚ ᱴᱟᱠᱟ ᱠᱤᱞᱳ ᱠᱚ ᱟᱠᱷᱨᱤᱧᱮᱫ ᱠᱚᱣᱟ ᱯᱩᱴᱠᱟᱹ᱾
ᱟᱪᱪᱷᱟ ᱟᱪᱪᱷᱟ
ᱟᱰᱤ ᱰᱷᱮᱨ ᱰᱷᱮᱨ ᱠᱩᱼᱼ
ᱫᱤᱠᱩ ᱠᱩ ‌ᱦᱤᱩᱡᱩᱜ-ᱟ᱾
ᱟᱪᱪᱷᱟ ᱟᱪᱷᱟ ᱦᱮᱸ᱾ ᱟᱞᱮ ᱮᱥᱱ ᱫᱚ ᱦᱟᱸᱜ ᱚᱱᱠᱟ ᱫᱚ ᱵᱟᱱᱩᱜ ᱟᱠᱟᱜ ᱠᱚᱣᱟ ᱦᱟᱸᱜ ᱟᱞᱮ ᱥᱮᱱ ᱫᱚ ᱦᱟᱸᱜ ᱚᱱᱠᱟᱼᱼ ᱚᱻ ᱫᱟᱜ ᱜᱮ ᱴᱷᱤᱠ ᱴᱷᱟᱠ ᱵᱟᱭ ᱫᱟᱜᱮᱜ ᱠᱷᱟᱹᱛᱤᱨ ᱟᱞᱮ ᱥᱮᱱ ᱫᱚ ᱵᱟᱠᱚ ᱩᱰᱩᱠ ᱜᱚᱫ ᱠᱟᱱᱟ᱾ ᱟᱫᱚ ᱡᱟᱜᱮ ᱚᱱᱟ ᱩᱫ ᱠᱚ ᱦᱟᱸᱜ ᱜᱮ ᱩᱰᱩᱠ ᱵᱟᱲᱟᱜ ᱠᱟᱱᱟ ᱚᱱᱟᱼᱼ ᱦᱮᱸ ᱟᱞᱮ ᱥᱮᱱ ᱫᱚ ᱦᱟᱸᱜ ᱞᱮ ᱡᱚᱢ ᱵᱟᱲᱟ ᱜᱚᱫᱮᱜ-ᱟ ᱟᱨ ᱡᱟᱦᱟᱸ ᱠᱚ ᱜᱮ ᱰᱟᱹᱦᱤ ᱠᱚᱨᱮᱼᱼ ᱰᱟᱹᱦᱤ ᱰᱩᱝᱜᱽᱨᱤ ᱠᱚᱨᱮ ᱠᱷᱮᱛ ᱠᱚᱨᱮ ᱡᱟᱦᱟᱸ ᱱᱟᱜ ᱩᱫ ᱠᱚ ᱩᱰᱩᱠᱚᱜ-ᱟ ᱚᱱᱟ ᱩᱫ ᱠᱚᱜᱮ ᱞᱮ ᱡᱚᱢ ᱵᱟᱲᱟᱭᱟ ᱟᱨᱼᱼ ᱛᱟᱯᱚᱨᱮ ᱡᱟᱦᱟᱸ ᱵᱩᱥᱩᱵ ᱠᱚᱦᱚᱸ ᱚᱱᱠᱟ ᱢᱮᱱᱟᱜ ᱟᱠᱟᱜ-ᱟ ᱚᱱᱟ ᱵᱩᱥᱩᱵ ᱠᱚᱦᱟᱸᱜ ᱜᱮ ᱥᱮᱸᱭᱟ ᱵᱟᱲᱟ ᱧᱚᱜ ᱠᱟᱱ ᱛᱮ ᱚᱱᱟ ᱠᱚᱜᱮ ᱦᱟᱸᱜ ᱠᱤᱪᱷᱩ ᱴᱟᱜ ᱚᱸᱻ ᱚᱱᱟ ᱠᱚᱨᱮ ᱱᱟᱜ ᱜᱮ ᱠᱤᱪᱷᱩᱼᱼ
ᱟᱢᱼᱼ
ᱳᱦ ᱚᱱᱟ ᱩᱫ ᱠᱚᱜᱮ ᱞᱮᱼᱼ ᱚᱻ ᱦᱚᱭ ᱚᱱᱟ ᱵᱩᱥᱩᱵ ᱩᱫ ᱠᱚᱜᱮ ᱞᱮ ᱡᱚᱢ ᱵᱟᱲᱟᱭᱮᱜ-ᱟ ᱟᱨ ᱦᱟᱸ ᱩᱛᱩ ᱠᱟᱛᱮᱜ ᱮᱢᱚᱱ ᱪᱚᱨᱚᱠ ᱵᱩᱡᱷᱟᱹᱜ ᱠᱟᱱᱟ ᱦᱟᱸ ᱟᱫᱚ ᱦᱟᱸᱜ ᱵᱟᱝ ᱡᱚᱢ ᱵᱟᱲᱟ ᱦᱩᱭ ᱠᱟᱱᱟ ᱛᱚ ᱟᱫᱚ ᱦᱟᱸᱜᱼᱼ ᱯᱩᱭᱞᱩ ᱡᱚ ᱚᱸᱻ ᱯᱩᱭᱞᱩ ᱵᱟᱨ ᱡᱚᱢ ᱦᱩᱭᱮᱱ ᱠᱷᱟᱱ ᱦᱟᱸᱜ ᱪᱚᱨᱚᱠ ᱧᱚᱜ ᱜᱮ ᱵᱩᱡᱷᱟᱹᱣᱱᱟ᱾ ᱟᱹᱰᱤ ᱪᱚᱨᱚᱠ ᱵᱩᱡᱷᱟᱹᱭ ᱱᱟ᱾
ᱦᱮᱸ ᱵᱩᱥᱩᱯ ᱩᱫ ᱫᱚ ᱟᱹᱰᱤ ᱥᱤᱵᱤᱞᱟ ᱜᱚᱢᱠᱮ᱾ ᱦᱮᱸ ᱩᱛᱩ ᱼᱼ ᱠᱟᱛᱮᱫ ᱟᱨ ᱞᱟᱜ ᱠᱟᱛᱮ ᱦᱚᱸ ᱡᱚᱢ ᱵᱟᱲᱟ ᱞᱮᱠᱷᱟᱱ ᱟᱹᱰᱤ ᱜᱮ ᱥᱤᱵᱤᱞᱟ। ᱚᱱᱮ ᱚᱱᱮ ᱞᱟᱫ ᱨᱟᱯᱟᱜ ᱡᱤᱱᱤᱥ ᱫᱚ ᱟᱹᱰᱤ ᱜᱮ ᱥᱤᱵᱤᱞᱟ, ᱥᱟᱹᱨᱤ ᱠᱟᱛᱷᱟ। ᱢᱟᱱᱮ ᱞᱟᱫ ᱨᱟᱯᱟᱜ ᱡᱤᱱᱤᱥ ᱫᱚ ᱟᱹᱰᱤ ᱜᱮ ᱥᱤᱵᱤᱞᱟ।
ᱟᱫᱷᱟᱱ ᱯᱟᱹᱦᱤᱞ ᱠᱷᱚᱱᱟᱜ ᱜᱮ ᱡᱟᱦᱟᱸ ᱟᱨ ᱚᱱᱟ ᱨᱟᱯᱟᱜ ᱠᱟᱛᱮ ᱜᱮ ᱞᱟᱫ ᱠᱟᱛᱮ ᱜᱮᱠᱚ ᱡᱚᱢ ᱵᱟᱲᱟ ᱟᱠᱟᱫᱟ ᱟᱫᱚ ᱼᱼ ᱚᱱᱠᱟ ᱠᱟᱛᱮ ᱦᱟᱸᱜ ᱟᱫᱚ ᱢᱤᱫᱴᱮᱱ ᱚᱱᱠᱟ ᱜᱚᱲᱚᱢ ᱫᱟᱫᱟ ᱦᱟᱲᱟᱢ ᱢᱮᱱᱟᱜ ᱠᱟᱫᱮᱭᱟ ᱦᱟᱸᱜ। ᱟᱫᱚ ᱩᱱᱤᱜᱮ ᱦᱟᱸᱜ ᱚᱱᱠᱟ ᱼᱼ ᱵᱩᱫᱽᱫᱷᱤ ᱠᱚᱫᱚ ᱞᱟᱹᱭ ᱠᱮᱫ ᱛᱮ ᱦᱟᱸᱜ ᱚᱱᱠᱟ ᱜᱮᱞᱮ ᱠᱟᱹᱢᱤ ᱜᱚᱫ ᱠᱮᱜᱼᱟ ᱛᱚᱵᱮ ᱼᱼ ᱢᱚᱱᱮ ᱜᱚᱫ ᱠᱮᱜᱼᱟᱞᱮ ᱴᱷᱤᱠ ᱜᱮᱭᱟ ᱛᱚᱵᱮ ᱫᱮᱦᱮ ᱚᱱᱠᱟ ᱜᱮᱵᱚᱱ ᱠᱟᱹᱢᱤᱭᱟ ᱚᱱᱠᱟ ᱜᱮᱵᱚᱱ ᱞᱟᱫ ᱵᱤᱰᱟᱹᱣ ᱞᱮᱜᱮ। ᱚᱠᱟ ᱞᱮᱠᱟ ᱦᱟᱸᱜ ᱵᱩᱡᱷᱟᱹᱜᱼᱟ ᱟᱫᱚ ᱚᱱᱠᱟᱜᱮ ᱦᱟᱸᱜ ᱟᱫᱚ ᱼᱼ ᱞᱟᱫ ᱵᱟᱲᱟ ᱠᱟᱛᱮᱫ ᱞᱮ ᱡᱚᱢ ᱵᱟᱲᱟ ᱜᱚᱫ ᱠᱮᱜᱼᱟ ᱦᱟᱸᱜ ᱟᱫᱚ ᱟᱹᱰᱤ ᱵᱷᱟᱹᱜᱤ ᱜᱮ ᱵᱩᱡᱷᱟᱹᱣ ᱮᱱᱟ ᱚᱱᱟ ᱠᱚᱫᱚ।
ᱦᱮᱸ
ᱜᱮ
ᱦᱮᱸ ᱛᱚ
ᱛᱟᱦᱟᱞᱮ ᱠᱷᱟᱱ ᱜᱚᱝᱠᱮ ᱟᱯᱮ ᱥᱮᱫ ᱫᱚ ᱚᱱᱠᱟ ᱡᱤᱭᱟᱹᱞᱤ ᱠᱚ ᱦᱟᱸᱜ ᱢᱮᱱᱟᱜ ᱠᱟᱜ ᱠᱚᱣᱟ ᱥᱮ ᱵᱟᱝᱟ?
ᱡᱤᱭᱟᱹᱞᱤ ᱠᱚᱫᱚ ᱱᱤᱛᱚᱜ ᱫᱚ ᱢᱮᱱᱟᱜ ᱫᱚ ᱢᱮᱱᱟᱜ ᱠᱟᱜ ᱠᱚᱣᱟ ᱚᱱᱠᱟ ᱫᱚ ᱦᱟᱸᱜ ᱵᱟᱹᱱᱩᱜ ᱠᱟᱜ ᱠᱚᱣᱟ᱾ ᱢᱟᱱᱮ ᱞᱟᱹᱭ ᱜᱟᱱᱚᱜᱼᱟ ᱩᱱᱠᱩ ᱦᱤᱛᱚᱜ ᱫᱚ ᱼᱼ ᱚᱱᱟ ᱥᱩᱠᱨᱤ ᱩᱱᱠᱩ ᱵᱤᱨ ᱥᱩᱠᱨᱤ ᱡᱟᱦᱟᱸᱭ ᱫᱚ ᱵᱤᱨ ᱥᱩᱠᱨᱤ ᱟᱨ ᱠᱩᱞᱟᱹᱭ ᱠᱚ ᱢᱮᱱᱟᱜ ᱟᱠᱟᱫ ᱠᱚᱣᱟ। ᱟᱨ ᱚᱱᱠᱟᱱ ᱡᱤᱭᱟᱹᱞᱤ ᱠᱚᱫᱚ ᱵᱟᱹᱱᱩᱜ ᱠᱟᱜ ᱠᱚᱣᱟ᱾ᱠᱚᱢ ᱜᱮᱭᱟᱠᱚ।
ᱟᱪᱪᱷᱟ
ᱡᱟᱛᱮ ᱩᱱᱠᱩ ᱨᱩᱸᱰᱟᱹ, ᱜᱤᱫᱤ ᱩᱱᱠᱩ ᱫᱚ ᱠᱚ ᱠᱚᱢ ᱜᱮᱭᱟ᱾ ᱚᱱᱠᱟ ᱫᱚ ᱵᱟᱹᱱᱩᱜ ᱠᱟᱜ ᱠᱚᱣᱟ ᱩᱱᱟᱹᱜ ᱰᱷᱮᱨ ᱰᱷᱮᱨ ᱫᱚ।
ᱟᱪᱷᱟᱭ ᱜᱮ।
ᱢᱟᱱᱮ ᱚᱱᱮ ᱞᱟᱦᱟᱛᱮ ᱪᱮᱫ ᱞᱮᱠᱟ ᱠᱚ ᱛᱟᱦᱮᱱ ᱛᱟᱦᱮᱸᱫ ᱚᱱᱠᱟ ᱫᱚ ᱵᱟᱹᱱᱩᱜ ᱠᱟᱜ ᱠᱚᱣᱟ। ᱠᱚᱢ ᱢᱮᱱᱟᱜ ᱟᱠᱟᱫ ᱠᱚᱣᱟ ᱟᱨᱠᱤ।
ᱟᱪᱪᱷᱟ ᱟᱪᱪᱷᱟ ᱢᱟᱱᱮ ᱼᱼ
ᱪᱩᱯᱲᱤᱡ ᱠᱚᱫᱚ ᱢᱮᱱᱟᱜ ᱟᱠᱟᱫ ᱠᱚ ᱜᱮᱭᱟ᱾ ᱩᱱᱠᱩ ᱵᱟᱨᱚ ᱢᱟᱥ ᱛᱟᱦᱮᱱᱟ।
ᱩᱱᱠᱩ ᱫᱚ ᱦᱟᱸᱜ ᱠᱚ ᱛᱟᱦᱮᱱ ᱜᱮᱭᱟ᱾ ᱪᱮᱬᱮ ᱪᱩᱯᱤᱼᱼ ᱼᱯᱤ ᱠᱚᱫᱚ ᱦᱟᱸᱜ ᱟᱵᱚ ᱟᱵᱚ ᱪᱮᱫ ᱟᱵᱚᱨᱤᱱ ᱱᱩᱠᱩ ᱫᱚ ᱦᱟᱸᱜ ᱡᱟᱦᱟᱸ ᱫᱚ ᱼᱼ ᱞᱟᱹᱭ ᱜᱟᱱᱚᱜᱼᱟ ᱢᱟᱲᱟᱝ ᱛᱮ ᱯᱟᱹᱦᱤᱞ ᱛᱮᱫᱚ ᱦᱟᱸᱜ ᱞᱟᱹᱭ ᱜᱟᱱᱚᱜᱼᱟ ᱡᱮ ᱦᱮᱸ ᱯᱤᱭᱳ ᱠᱚᱫᱚ ᱦᱟᱸᱜ ᱼᱼ ᱩᱱᱠᱩ ᱫᱚ ᱪᱤᱴᱷᱤ ᱥᱟᱠᱟᱢ ᱠᱚᱠᱚ ᱟᱹᱜᱩᱭ ᱛᱟᱦᱮᱸᱜ। ᱥᱮ ᱱᱩᱠᱩ ᱠᱚᱫᱚ ᱦᱟᱸᱜ ᱵᱟᱧᱪᱟᱣ ᱢᱮᱱᱟᱜ ᱠᱚᱜᱮᱭᱟ᱾ ᱟᱫᱚ ᱩᱱᱠᱩ ᱪᱮᱬᱮ ᱦᱚᱸ ᱼᱼ ᱪᱮᱬᱮ ᱪᱩᱯᱲᱤᱡ ᱠᱚ ᱵᱟᱠᱚ ᱛᱟᱦᱮᱸ ᱞᱮᱱ ᱠᱷᱟᱱ ᱦᱟᱸᱜ ᱟᱵᱚ ᱟᱵᱚ ᱫᱷᱟᱹᱨᱛᱤ ᱨᱮᱫᱚ ᱦᱟᱸᱜ ᱚᱠᱟ ᱞᱮᱠᱟᱨᱮ ᱜᱟᱱᱚᱜ ᱼᱼ ᱪᱮᱬᱮ ᱪᱩᱯᱲᱤᱡ ᱠᱚᱦᱚᱸ ᱡᱤᱭᱟᱹᱞᱤ ᱠᱚᱫᱚ ᱩᱱᱠᱩ ᱠᱚᱫᱚ ᱛᱟᱦᱮᱸ ᱫᱚᱨᱠᱟᱨ ᱜᱮ ᱠᱟᱱ ᱛᱟᱵᱚᱱᱟ। ᱟᱨ ᱩᱱᱠᱩ ᱠᱚ ᱡᱩᱫᱤ ᱟᱵᱚ ᱩᱱᱠᱩ ᱵᱚᱱ ᱜᱚᱡ ᱠᱚᱣᱟ ᱥᱮ ᱵᱚᱱ ᱼᱼ ᱚᱱᱠᱟ ᱵᱚᱱ ᱥᱮᱸᱫᱽᱨᱟ ᱠᱚᱣᱟ ᱛᱟᱦᱚᱞᱮ ᱠᱷᱟᱱ ᱫᱚ ᱦᱟᱸᱜ ᱵᱟᱝ ᱜᱟᱱᱚᱜ ᱠᱟᱱᱟ᱾ ᱟᱵᱚ ᱫᱚ ᱡᱟᱭᱦᱩᱠ ᱼᱼ ᱩᱱᱠᱩ ᱪᱮᱛᱟᱱ ᱨᱮᱜᱮ ᱟᱵᱚᱣᱟᱜ ᱱᱤᱨᱵᱷᱚᱨ ᱢᱮᱱᱟᱜᱼᱟ ᱡᱮ ᱮ ᱛᱮᱦᱤᱧ ᱪᱮᱫ ᱪᱤᱠᱟᱹᱜ ᱠᱟᱱᱟ ᱥᱮ ᱛᱮᱦᱮᱧ ᱼᱼ ᱱᱚᱝᱠᱟ ᱦᱩᱭᱩᱜ ᱞᱟᱹᱜᱤᱜᱼᱟ ᱥᱮ ᱡᱟᱦᱟᱱᱟᱜ ᱢᱤᱫᱴᱟᱝ ᱮᱴᱠᱮᱴᱚᱬᱮ ᱦᱩᱭᱩᱜ ᱞᱟᱹᱜᱤᱜᱼᱟ ᱚᱱᱟ ᱛᱮᱜᱮ ᱵᱚᱱ ᱵᱟᱰᱟᱭ ᱫᱟᱲᱮᱭᱟᱜᱼᱟ ᱦᱮᱸ ᱥᱮ।
ᱦᱮᱸ ᱜᱚᱝᱠᱮ
ᱦᱳᱭ ᱟᱫᱚ ᱡᱩᱫᱤ ᱩᱱᱠᱩ ᱡᱩᱫᱤ ᱵᱚᱱ ᱜᱚᱡ ᱠᱚᱣᱟ ᱛᱟᱦᱞᱮ ᱠᱷᱟᱱ ᱟᱵᱚ ᱡᱟᱦᱟᱸ ᱼᱼ ᱵᱤᱨ ᱠᱚ ᱡᱩᱫᱤ ᱞᱚ ᱞᱮᱱᱠᱷᱟᱱ ᱵᱟᱝᱠᱤ ᱚᱱᱠᱟ ᱫᱟᱜ ᱡᱟᱹᱲᱤ ᱦᱩᱭ ᱞᱮᱱᱠᱷᱟᱱ ᱦᱟᱸᱜ ᱚᱱᱠᱟ ᱫᱚ ᱦᱟᱸᱜ ᱵᱟᱵᱚᱱ ᱵᱟᱲᱟᱭ ᱫᱟᱲᱮᱭᱟᱜᱼᱟ। ᱩᱱᱠᱩ ᱩᱲᱟᱹᱣ ᱵᱟᱲᱟ ᱛᱮᱜᱮ ᱵᱚᱱ ᱵᱟᱲᱟᱭ ᱫᱟᱲᱮᱭᱟᱜᱼᱟ᱾ ᱡᱮ ᱛᱮᱦᱮᱧ ᱫᱚ ᱼᱼ ᱢᱤᱫᱴᱮᱱ ᱡᱟᱦᱱᱟᱜ ᱚᱱᱠᱟ ᱚᱥᱩᱵᱤᱫᱟ ᱦᱩᱭᱩᱜ ᱠᱟᱱᱟ ᱥᱮ ᱮᱴᱠᱮᱴᱚᱬᱮ ᱦᱩᱭᱩᱜ ᱞᱟᱹᱜᱤᱫ-ᱟ ᱦᱟᱸᱜ।
ᱦᱮᱸ ᱦᱮᱸ ᱟᱨ ᱟᱨ ᱟᱥᱚᱞ ᱦᱩᱭᱩᱜ ᱠᱟᱱᱟ ᱟᱵᱚ ᱼᱼ ᱪᱮᱬᱮ ᱜᱮ ᱠᱚ ᱧᱮᱞ ᱠᱟᱛᱮᱜ ᱜᱮ ᱟᱵᱚ ᱚᱱᱮ ᱡᱟᱦᱟᱸ ᱼᱼ ᱟᱵᱚᱣᱟᱜ ᱡᱟᱦᱟᱸ ᱚᱱᱮ ᱵᱟᱨ ᱪᱟᱸᱫᱳ ᱨᱮᱱᱟᱜ ᱡᱟᱦᱟᱸ ᱢᱮᱱᱟᱜ ᱟᱠᱟᱫ ᱫᱚ ᱵᱟᱨᱚ ᱵᱚᱸᱜᱟ ᱢᱮᱱᱟᱜ ᱟᱠᱟᱫ ᱫᱚ।
ᱦᱮᱸ ᱦᱮᱸ
ᱡᱟᱦᱟᱸ ᱨᱤᱛᱩ ᱯᱟᱞᱴᱟᱜᱼᱟ ᱟᱵᱚ ᱩᱱᱠᱩ ᱪᱮᱬᱮ ᱧᱮᱞ ᱠᱟᱛᱮ ᱵᱚᱱ ᱵᱟᱲᱟᱭ ᱫᱟᱲᱮᱭᱟᱜᱼᱟ ᱚᱠᱟᱨᱮ ᱪᱮᱫ ᱪᱤᱠᱟᱹᱜ ᱠᱟᱱᱟ? ᱪᱮᱫ ᱞᱮᱠᱟ ᱤᱱᱟᱹ ᱦᱤᱥᱟᱹᱵ ᱛᱮ ᱢᱮ ᱢᱮ ᱯᱟᱞᱴᱟᱣ ᱨᱮ ᱡᱟᱦᱟᱸ ᱨᱤᱛᱩ ᱯᱟᱞᱴᱟᱜᱼᱟ ᱚᱱᱟ ᱦᱤᱥᱟᱹᱵ ᱛᱮ ᱩᱱᱠᱩ ᱪᱮᱬᱮ ᱠᱚ ᱚᱱᱟ ᱫᱟᱨᱟᱭᱟ ᱨᱮᱭᱟᱲ ᱞᱮᱠᱷᱟᱱ ᱫᱚ ᱱᱩᱠᱩ ᱟᱞᱟᱫᱟ ᱦᱮᱸ ᱪᱮᱫ ᱮᱴᱟᱜ ᱮᱴᱟᱜ ᱪᱮᱬᱮ ᱠᱚ ᱦᱤᱡᱩᱜᱟ ᱤᱱᱟᱹᱛ ᱟᱨᱚ ᱯᱟᱞᱴᱟᱣ ᱮᱱᱠᱷᱟᱱ ᱟᱨᱚ ᱮᱴᱟᱜ ᱪᱮᱬᱮ ᱠᱚ ᱦᱤᱡᱩᱜ-ᱟ ᱚᱱᱮ ᱱᱚᱝᱠᱟ ᱨᱤᱛᱩ ᱯᱟᱞᱴᱟᱣ ᱥᱟᱶ ᱥᱟᱶ ᱛᱮ ᱪᱮᱬᱮ ᱪᱩᱯᱲᱩᱡ ᱠᱚᱦᱚ ᱦᱟᱱᱮ ᱪᱮᱠᱟ ᱢᱟᱱᱮ ᱨᱤᱛᱩ ᱟᱹᱪᱩᱨ ᱞᱮᱠᱟ ᱛᱟᱦᱮᱱᱟᱥᱮ ᱚᱝᱠᱟ ᱦᱚᱸ ᱪᱮᱬᱮ ᱪᱩᱯᱨᱤᱡ ᱦᱚᱸ ᱢᱟᱱᱮ ᱟᱠᱚᱣᱟᱜ ᱡᱟᱭᱜᱟ ᱠᱚ ᱯᱟᱞᱴᱟᱣᱟ ᱦᱮ ᱤᱱᱟᱹ ᱦᱤᱥᱟᱹᱵ ᱛᱮᱜᱮ ᱼᱼ ᱵᱩᱡ ᱫᱟᱲᱮᱭᱟᱜ-ᱟ ᱡᱮ ᱨᱤᱛᱩ ᱯᱟᱞᱴᱟᱜ ᱠᱟᱱᱟ ᱥᱮ ᱱᱟᱣᱟᱱ ᱨᱤᱛᱩ ᱫᱟᱨᱟᱭ ᱠᱟᱱᱟ ᱻ
ᱦᱩᱸ ᱦᱟ ᱩᱱᱠᱩ ᱩᱱᱠᱩ ᱫᱟᱨᱟᱭ ᱛᱮ ᱵᱟᱝ ᱚᱱᱠᱷᱟᱱ ᱟᱵᱚ ᱦᱚᱸ ᱵᱟᱝ ᱜᱟᱱᱚᱜ ᱛᱟᱵᱚᱱᱟ ᱦᱮᱸ ᱦᱮᱸ ᱤᱧ ᱫᱟ ᱩᱱᱠᱩ ᱧᱮᱞ ᱛᱮᱜᱮ ᱟᱵᱚ ᱦᱚᱸ ᱚᱭᱮᱫᱟᱨ ᱠᱚᱵᱚᱱ ᱵᱟᱲᱟᱭ ᱫᱟᱲᱮᱭᱟᱜ ᱠᱟᱱᱟ ᱥᱮ ᱚᱱᱠᱟ ᱵᱚᱱ ᱡᱮᱢᱚᱱ ᱥᱮᱛᱟᱜ ᱞᱮᱱᱠᱷᱟᱱ ᱦᱚᱸ ᱩᱱᱠᱩ ᱫᱟᱨᱟᱭ ᱛᱮ ᱦᱟᱸᱜ ᱵᱚᱱ ᱵᱟᱲᱟᱭ ᱫᱟᱲᱭᱟᱜ ᱠᱟᱱᱟ ᱟᱨ ᱡᱩᱫᱤ ᱚᱱᱠᱟ ᱟᱹᱭᱩᱵ ᱱᱚᱜ ᱱᱚᱝᱠᱟ ᱟᱨ ᱟᱭᱩᱵ ᱟᱹᱩᱵᱚᱜ ᱨᱮᱦᱚᱸ ᱩᱱᱠᱩ ᱨᱟᱜ ᱛᱮᱜᱮ ᱵᱚᱱ ᱵᱟᱲᱟᱭ ᱫᱟᱲᱮᱭᱟᱜ-ᱟ ᱡᱮ ᱱᱤᱛ ᱱᱤᱛᱚᱜ ᱫᱚ ᱦᱟᱸᱜ ᱟᱹᱭᱩᱵ ᱮᱱᱟ ᱥᱮ ᱟᱨ ᱥᱮᱛᱟᱜ ᱥᱚᱢᱚᱭ ᱦᱚᱸᱠᱚ ᱨᱟᱜ ᱜᱚᱫ ᱞᱮᱠᱷᱟᱱ ᱜᱮᱵᱚᱱ ᱵᱟᱲᱟᱭ ᱫᱟᱲᱮᱭᱟᱜ-ᱟ ᱡᱮᱢᱚᱱ ᱱᱤᱛᱚᱜ ᱫᱚ ᱩᱱᱟᱹᱜ ᱥᱮᱛᱟᱜ ᱮᱱᱟ ᱡᱮ ᱞᱚᱜᱚᱱ ᱧᱚᱜ ᱵᱚᱱ ᱵᱮᱨᱮᱫ ᱡᱮ ᱡᱟᱦᱟᱱᱟᱜ ᱚᱱᱠᱟ ᱚᱠᱚᱭ ᱚᱠᱟ ᱥᱮᱱ ᱠᱟᱹᱢᱤ ᱠᱟᱡᱽ ᱢᱮᱱᱟᱜ ᱛᱟᱭᱟ ᱩᱱᱤ ᱚᱠᱟ ᱥᱮᱱ ᱡᱮ ᱫᱟᱬᱟᱱᱮ ᱪᱟᱞᱟᱜ-ᱟ ᱩᱱᱤ ᱦᱚᱸ ᱞᱟᱹᱭᱟᱭ ᱡᱮ ᱵᱟᱝᱟ ᱥᱮᱛᱟᱜ ᱮᱱᱟ ᱱᱤᱛᱚᱜ ᱫᱚᱧ ᱪᱟᱞᱟᱣ ᱞᱮᱱ ᱜᱮ ᱦᱮᱸ ᱥᱮ
ᱦᱮᱸ
ᱡᱮᱭᱥᱮ ᱜᱚᱝᱠᱮ ᱛᱟᱦᱚᱞᱮ ᱠᱷᱟᱱ ᱫᱚ ᱟᱯᱮ ᱥᱮ ᱫᱚ ᱟᱵᱚ ᱢᱟ ᱥᱟᱱᱛᱟᱲ ᱠᱟᱱᱟᱵᱚᱱ ᱢᱮᱥᱮ
ᱦᱮᱸ ᱦᱮᱸ
ᱟᱪᱪᱷᱟ ᱟᱵᱚᱣᱟᱜ ᱥᱟᱱᱛᱟᱲ ᱢᱤᱰᱤᱭᱟᱢ ᱠᱚᱫᱚ ᱟᱯᱮ ᱥᱮᱱ ᱫᱚ ᱢᱮᱱᱟᱜ ᱟᱠᱟᱫ ᱥᱮ ᱵᱟᱝ ᱚᱞᱪᱤᱠᱤ ᱠᱚ ᱡᱟᱦᱟᱸ ᱫᱚ ᱟᱵᱚᱣᱟᱜ ᱟᱭᱟᱜ ᱟᱭᱳ ᱟᱲᱟᱝ ᱠᱚᱛᱮᱵᱚᱱ ᱯᱟᱲᱦᱟᱣ ᱵᱟᱲᱟᱜ ᱡᱮᱢᱚᱱ ᱢᱟᱨᱥᱟᱞ ᱰᱟᱦᱟᱨ ᱛᱮ ᱩᱫᱩᱜ ᱞᱮᱠᱟᱱ
ᱦᱮᱸ ᱢᱮᱱᱟᱜ ᱫᱚ ᱢᱮᱱᱟᱜ ᱟᱠᱟᱫᱟ ᱦᱮᱸ ᱟᱞᱮ ᱟᱛᱩ ᱨᱮᱦᱚᱸ ᱢᱮᱱᱟᱜ ᱟᱠᱟᱫᱟ ᱵᱟᱝ ᱫᱚ ᱵᱟᱝ ᱠᱟᱹᱴᱤᱡ ᱠᱟᱹᱴᱤᱡ ᱢᱟᱱᱮ ᱠᱮᱞᱟᱥ ᱚᱣᱟᱱ ᱠᱷᱚᱱᱟᱜ ᱜᱮ ᱢᱟᱲᱟᱝ ᱫᱚ ᱠᱞᱟᱥ ᱚᱣᱟᱱ ᱠᱷᱚᱱᱟᱜ ᱜᱮ ᱛᱟᱦᱮᱸ ᱠᱟᱱᱟ ᱟᱫᱚ ᱱᱤᱛᱚᱜ ᱫᱚ ᱦᱟᱸᱜ ᱢᱟᱱᱮ ᱵᱤᱵᱷᱟᱜᱽ ᱠᱚ ᱯᱟᱞᱴᱟᱣ ᱟᱠᱟᱱᱟ ᱛᱚ ᱢᱟᱱᱮ ᱤᱭᱩ ᱠᱮ ᱡᱤ ᱮᱞ ᱠᱮ ᱡᱤ ᱱᱟᱨ ᱥᱟᱹᱨᱤᱭᱟᱹ ᱱᱚᱝᱠᱟ ᱵᱤᱵᱷᱟᱜᱽ ᱦᱮᱡ ᱟᱠᱟᱱᱟ ᱛᱟ ᱚᱱᱠᱟ ᱢᱟᱱᱮ ᱱᱤᱛᱚᱜ ᱚᱱᱠᱟ ᱚᱱᱮ ᱮᱦᱚᱵ ᱟᱠᱟᱱᱟ ᱚᱱᱮ ᱟᱞᱮ ᱟᱞᱮ ᱟᱛᱳ ᱨᱮᱜᱮ ᱤᱥᱠᱩᱞ ᱨᱮᱜᱮ ᱟᱫᱚ ᱢᱟᱲᱟᱝ ᱫᱚ ᱦᱟᱸᱜ ᱯᱨᱟᱭᱢᱟᱨᱤ ᱛᱟᱦᱮᱸ ᱠᱟᱱᱟ ᱛᱚ ᱯᱨᱟᱭᱢᱟᱨᱤ ᱠᱷᱚᱱᱟᱜ ᱛᱟ ᱪᱟᱞᱟᱣ ᱮᱱ ᱛᱟᱞᱮᱭᱟ ᱦᱟᱭ ᱥᱠᱩᱞ ᱤᱥᱠᱩᱞ ᱠᱚ ᱪᱟᱞᱟᱣ ᱮᱱᱟ ᱦᱟᱭ ᱤᱥᱠᱩᱞ ᱱᱤᱛᱚᱜ ᱦᱟᱭ ᱤᱥᱠᱩᱞ ᱨᱮ ᱮᱭᱤᱴ ᱦᱟᱹᱵᱤᱡ ᱛᱟᱦᱮᱸ ᱠᱟᱱᱟ
ᱟᱪᱪᱷᱟᱭ
ᱱᱮᱴ ᱦᱟᱵᱤᱡ ᱛᱟᱦᱮᱸ ᱠᱟᱱᱟ ᱛᱟᱯᱚᱨ ᱤᱱᱟᱹ ᱢᱟᱨᱟᱝ ᱛᱟᱯᱚᱨ ᱜᱚᱝᱠᱮ ᱠᱚ ᱛᱟᱯᱚᱨ ᱦᱮᱡ ᱱᱟᱠᱚ ᱫᱤᱠ ᱨᱟᱠᱚ ᱢᱮ ᱥᱟᱨᱵᱷᱮ ᱫᱤᱠ ᱠᱟᱛᱮ ᱠᱚ ᱛᱟᱯᱚᱨ ᱢᱟᱱᱮ ᱟᱞᱮ ᱢᱟᱱᱮ ᱱᱚᱰᱮ ᱠᱷᱚᱱᱟᱜ ᱜᱮ ᱯᱟᱹᱴᱷᱟᱹ ᱠᱚ ᱥᱮᱱ ᱠᱟᱛᱮᱫ ᱢᱟᱱᱮ ᱦᱟᱰᱮ ᱮ ᱡᱟᱦᱟᱸ ᱦᱩᱭᱩᱜ ᱠᱟᱱᱟ ᱦᱮᱰ ᱚᱱᱟ ᱮᱰᱩᱠᱮᱥᱚᱱ ᱡᱟᱦᱟᱸ ᱰᱤᱯᱟᱨᱢᱮᱱᱴ ᱢᱟᱱᱮ ᱚᱸᱰᱮ ᱤᱱᱠᱟᱹ ᱫᱚᱨᱠᱷᱟᱥᱛᱚ ᱠᱚ ᱡᱚᱢᱟ ᱵᱟᱲᱟ ᱦᱩᱭᱮᱱᱟ ᱛᱚ ᱟᱫᱚ ᱦᱟᱭ ᱥᱩ ᱠᱟᱛᱮᱫ ᱠᱚᱭᱮᱠ ᱫᱤᱱ ᱤᱭᱟᱹ ᱠᱟᱛᱮᱜ ᱢᱟᱱᱮ ᱠᱤᱪᱷᱩᱜᱟᱱ ᱥᱚᱢᱚᱭ ᱫᱚ ᱦᱟᱛᱟᱣᱮᱱ ᱜᱮᱭᱟ᱾ ᱟᱫᱚ ᱚᱱᱠᱟ ᱚᱱᱠᱟ ᱛᱮᱜᱮ ᱢᱟᱱᱮ ᱱᱚᱜ-ᱚᱭ ᱦᱮᱡᱱᱟ ᱫᱚ ᱢᱟᱱᱮ ᱤᱭᱟᱹ ᱥᱮᱫ
ᱢᱟᱱᱮ ᱚᱱᱠᱟᱹ ᱛᱮ ᱵᱟᱹᱭ ᱵᱟᱹᱭ ᱛᱮᱜᱮ ᱵᱟᱹᱭ ᱵᱟᱹᱭ ᱛᱮᱜᱮ ᱱᱚᱜ-ᱚ ᱱᱚᱝᱠᱟ ᱨᱟᱠᱟᱵ ᱪᱟᱞᱟᱣᱮᱱ ᱛᱟᱞᱮᱭᱟ
ᱟᱪᱷᱟ ᱟᱪᱷᱟ
ᱪᱟᱞᱟᱣᱱᱟ ᱛᱟᱯᱚᱨ ᱱᱚᱜᱼᱚᱭ ᱛᱚ ᱱᱤᱭᱟᱹ ᱦᱚᱸ ᱛᱟᱯᱚᱨ ᱮᱨᱯᱚᱨ ᱡᱟᱦᱟ ᱮᱤᱪ ᱮᱥ ᱡᱟᱦᱟ ᱴᱩᱭᱮᱵᱷ ᱟᱨ ᱥᱮᱠᱮᱱᱴᱟᱨᱤ ᱵᱳᱲᱴ ᱦᱟᱭᱟᱨ ᱥᱮᱠᱮᱱᱴᱟᱨᱤ ᱵᱳᱲᱴ ᱵᱚᱱ ᱞᱟᱹᱭᱟ ᱤᱱᱟᱹ ᱨᱮᱱᱟᱜ ᱦᱚᱸ ᱢᱟᱱᱮ ᱛᱚᱛᱵᱤᱞ ᱠᱟᱛᱮᱫ ᱤᱭᱟᱹ ᱠᱟᱱᱟ ᱮᱯᱨᱩᱵᱮᱞ ᱠᱚ ᱮᱢ ᱠᱟᱫ ᱞᱮᱭᱟ ᱚᱱᱟ ᱟᱞᱮ ᱴᱷᱮᱭᱟ ᱢᱟᱱᱮ ᱮᱸᱰᱮᱠᱷᱟᱱ ᱚᱱᱮ ᱜᱤᱫᱽᱨᱟᱹ ᱠᱚᱦᱚᱸ ᱩᱱᱟᱹᱜ ᱥᱟᱺᱜᱤᱧ ᱢᱟᱱᱮ ᱛᱚ ᱢᱟᱱᱮ ᱚᱠᱚᱭ ᱢᱟᱱᱮ ᱱᱚᱰᱮ ᱠᱷᱚᱱᱟᱜ ᱩᱰᱳᱠ ᱠᱟᱛᱮᱫ ᱢᱟᱱᱮᱼᱼ ᱪᱚᱞᱞᱤᱥ ᱠᱤᱞᱳᱢᱤᱴᱟᱨ ᱚᱠᱟᱨᱮ ᱥᱟᱴ ᱠᱤᱞᱳᱢᱤᱴᱟᱨ ᱤᱱᱠᱟᱹ ᱥᱟᱺᱜᱤᱧ ᱪᱟᱞᱟᱜ ᱦᱩᱭᱩᱜᱼᱟ ᱤᱥᱠᱩᱞ᱾ ᱢᱟᱱᱮ ᱚᱱᱮ ᱥᱟᱜᱤᱧ ᱡᱟᱨᱱᱤᱝ ᱦᱩᱭᱩᱜᱼᱟ ᱨᱩᱣᱟᱹᱲ ᱠᱚᱛᱮ ᱟᱭᱩᱵ ᱦᱚᱸᱢ ᱫᱟᱲᱮᱭᱟᱜᱼᱟ ᱮ ᱤᱱᱟᱹ ᱠᱚ ᱵᱩᱡ ᱵᱟᱲᱟ ᱠᱟᱛᱮᱫ ᱚᱫᱚ ᱩᱱᱠᱩ ᱥᱟᱞᱟᱜ ᱨᱟᱯᱚᱲ ᱵᱟᱲᱟ ᱠᱟᱛᱮᱜ ᱡᱮ ᱚᱱᱠᱟ ᱱᱚᱝᱠᱟ ᱥᱩᱨ ᱨᱮᱱ ᱜᱤᱫᱽᱨᱟᱹ ᱢᱟᱱᱮ ᱡᱟᱦᱟᱸ ᱛᱤᱱᱟᱹᱜ ᱢᱟᱱᱮ ᱱᱚᱣᱟᱼᱼ ᱟᱞᱚ ᱟᱞᱮ ᱟᱛᱳ ᱤᱥᱠᱩᱞ ᱢᱟᱱᱮ ᱮᱨᱤᱭᱟ ᱨᱮᱠᱚ ᱯᱟᱲᱟᱜ ᱠᱟᱱᱟ ᱥᱮ ᱛᱤᱱᱟᱹᱜ ᱥᱩᱨ ᱨᱮᱠᱚ ᱯᱟᱲᱟᱜ ᱠᱟᱱᱟ ᱚᱱᱟ ᱠᱚ ᱟᱨᱠᱤᱼᱼ ᱚᱱᱟ ᱩᱭᱦᱟᱹᱨ ᱠᱟᱛᱮᱫ ᱢᱟᱱᱮ ᱜᱤᱫᱽᱨᱟᱹ ᱠᱚ ᱩᱭᱦᱟᱹᱨ ᱠᱟᱛᱮᱫ ᱢᱟᱱᱮᱼᱼ ᱟᱵᱚ ᱫᱚ ᱥᱟᱱᱛᱟᱲ ᱠᱟᱱᱟᱵᱚᱱ ᱦᱤᱥᱟᱹᱵ ᱨᱮ ᱟᱵᱚ ᱟᱵᱚᱭᱟᱜ᱾ ᱟᱭᱳ ᱟᱲᱟᱝ ᱛᱮᱵᱚᱱ ᱚᱞᱚᱜ ᱯᱟᱲᱦᱟᱜᱼᱟ ᱢᱟᱱᱮ ᱜᱚᱨᱚᱵᱽ ᱨᱮᱱᱟᱜ ᱠᱟᱛᱷᱟ ᱩᱱᱟᱹᱜ ᱥᱟᱺᱜᱤᱧ ᱪᱮᱫᱟᱜ ᱵᱚᱱ ᱪᱟᱞᱟᱜ-ᱟ᱾ ᱪᱟᱞᱟᱜ ᱟᱵᱚᱱ ᱴᱷᱤᱠ ᱥᱚᱢᱚᱭ ᱨᱮ ᱥᱟᱺᱜᱤᱧ ᱵᱚᱱ ᱪᱟᱞᱟᱜᱼᱟ ᱵᱟᱝ ᱫᱚ ᱵᱟᱝ᱾ ᱟᱫᱚ ᱤᱱᱟᱹ ᱦᱤᱥᱟᱹᱵ ᱠᱟᱛᱮᱫ ᱚᱱᱠᱟ ᱩᱭᱦᱟᱹᱨ ᱵᱟᱲᱟ ᱠᱟᱛᱮᱫᱼᱼ ᱢᱟᱱᱮ ᱡᱩᱱ ᱩᱱᱛᱨᱤᱥ ᱦᱟᱵᱤᱡ ᱜᱮ ᱤᱭᱟᱹ ᱠᱟᱜ ᱛᱟᱯᱮᱭᱟ ᱠᱚ ᱠᱚᱨᱟᱣ ᱦᱩᱭ ᱠᱟᱱᱟ ᱚᱱᱟᱹ ᱛᱮ ᱚᱞᱚᱜ ᱯᱟᱲᱦᱟᱣ ᱠᱚᱫᱚ ᱴᱷᱤᱠ ᱜᱮ ᱪᱟᱞᱟᱜ ᱠᱟᱱᱟ ᱱᱟᱯᱟᱭ ᱜᱮ ᱪᱟᱞᱟᱜ ᱠᱟᱱᱟ ᱵᱟᱝ ᱫᱚ ᱵᱟᱝ ᱟᱫᱚ ᱮᱠᱷᱚᱱ ᱮᱴᱟᱜ ᱤᱥᱠᱩᱞ ᱠᱚᱦᱚᱸ ᱢᱮᱱᱟᱜ ᱠᱟᱫᱟ ᱫᱷᱟᱨᱮ ᱯᱟᱥᱮ ᱨᱮ ᱵᱟᱝ ᱫᱚ ᱵᱟᱝ ᱚᱱᱟ ᱮᱴᱟᱜ ᱤᱥᱠᱩᱞ ᱠᱚᱨᱮᱱᱟᱜ ᱰᱮᱵᱷᱞᱚᱯᱢᱮᱱᱴ ᱦᱚᱸᱼᱼ ᱱᱮ ᱮᱸ ᱛᱚ ᱱᱤᱛᱚᱜ ᱧᱮᱞᱚᱜ ᱠᱟᱱᱟ ᱛᱚ ᱱᱟᱯᱟᱭ ᱜᱮ
ᱱᱮ ᱡᱮ ᱧᱮᱞᱚᱜ ᱠᱟᱱᱟ ᱱᱮᱛᱟᱨ ᱢᱟ ᱱᱚᱜᱼᱚᱭ ᱛᱚ ᱟᱵᱚ ᱢᱟᱼᱼ ᱡᱟᱦᱟᱸ ᱫᱚ ᱟᱵᱚᱣᱟᱜ ᱚᱞ ᱪᱤᱠᱤ ᱥᱮ ᱟᱭᱳ ᱟᱲᱟᱝ ᱩᱰᱩᱠ ᱠᱟᱱᱟ ᱚᱱᱟᱼᱼ ᱧᱮᱞᱚᱜ ᱠᱟᱱᱟ ᱩᱰᱩᱠ ᱢᱟ ᱩᱰᱩᱠ ᱠᱟᱱᱟ ᱟᱫᱚ ᱟᱵᱚ ᱟᱵᱚ ᱜᱮ ᱵᱟᱵᱚᱱ ᱴᱷᱤᱠ ᱠᱟᱱᱟ ᱡᱮ ᱡᱮᱢᱚᱱ ᱟᱵᱚᱣᱟᱜ ᱰᱟᱦᱟᱨ ᱛᱮᱵᱚᱱᱼᱼ ᱪᱟᱞᱟᱜᱼᱟ ᱡᱮ ᱚᱞ ᱯᱟᱲᱦᱟᱣ ᱵᱚᱱ ᱢᱟᱲᱟᱝ ᱤᱫᱤ ᱛᱟᱵᱚᱱᱟ ᱥᱮ ᱟᱭᱳ ᱟᱲᱟᱝ ᱦᱮᱡ ᱠᱟᱱᱟ ᱟᱵᱚᱣᱟᱜᱼᱼ ᱵᱟᱥ ᱥᱮ ᱟᱵᱚᱣᱟᱜ ᱨᱚᱲ ᱢᱟᱱᱮ ᱟᱵᱚ ᱡᱟᱦᱟᱸ ᱵᱚᱱ ᱨᱚᱲ ᱮᱫᱼᱟ ᱚᱱᱟᱜᱮ ᱦᱮᱡ ᱟᱠᱟᱱ ᱛᱟᱵᱚᱱᱟ᱾ ᱚᱱᱟ ᱤᱭᱟᱹ ᱛᱮᱵᱚᱱ ᱯᱟᱲᱦᱟᱣ ᱞᱮᱱᱠᱷᱟᱱ ᱟᱵᱚᱼᱼ ᱡᱮ ᱵᱷᱟᱜᱤ ᱪᱮᱛᱟᱱ ᱥᱮᱱ ᱡᱩᱫᱤ ᱵᱚᱱ ᱨᱟᱠᱟᱵ ᱫᱟᱲᱮᱭᱟᱜ ᱠᱷᱟᱱ ᱡᱮ ᱢᱟᱲᱟᱝ ᱥᱮᱱ ᱵᱚᱱ ᱨᱟᱠᱟᱵᱼᱼ ᱨᱟᱠᱟᱵ ᱞᱮᱱᱠᱷᱟᱱ ᱫᱚ ᱟᱵᱚᱣᱟᱜ ᱨᱚᱲᱛᱮ ᱡᱮ ᱡᱟᱦᱟᱱᱟᱜ ᱮᱴᱠᱮᱴᱚᱬᱮ ᱵᱟᱝ ᱦᱩᱭᱩᱜᱼᱟ᱾ ᱡᱩᱫᱤ ᱟᱵᱚ ᱴᱷᱤᱠ ᱴᱷᱟᱠ ᱡᱩᱫᱤ ᱵᱟᱵᱚᱱᱼᱼ ᱯᱟᱲᱦᱟᱜᱼᱟ ᱥᱮ ᱵᱟᱵᱚᱱ ᱚᱞᱚᱜᱼᱟ ᱛᱟᱦᱚᱞᱮ ᱠᱷᱟᱱ ᱫᱚ ᱚᱱᱟ ᱫᱚ ᱠᱷᱟᱨᱟᱯᱚᱜ ᱠᱟᱱᱟ ᱥᱮ ᱟᱵᱚ ᱫᱚ ᱚᱱᱠᱟ ᱥᱩᱴᱷᱤᱠ ᱧᱚᱜ ᱵᱚᱱᱼᱼ ᱰᱟᱦᱟᱨ ᱵᱚᱱ ᱥᱟᱵ ᱞᱮᱠᱷᱟᱱ ᱫᱚ ᱡᱮ ᱞᱚᱜᱚᱱ ᱧᱚᱜ ᱵᱚᱱ ᱪᱟᱞᱟᱜᱼᱟ ᱡᱮ ᱚᱞᱚᱜ ᱯᱟᱲᱦᱟᱣ ᱞᱮᱱᱠᱷᱟᱱ ᱫᱚ ᱱᱟᱥᱮᱱᱟᱜ ᱠᱟᱴᱤᱡᱼᱼ ᱜᱮᱭᱟᱱ ᱦᱮᱡ ᱟᱵᱚᱱᱟ ᱥᱮ ᱚᱱᱠᱟ ᱟᱵᱚᱣᱟᱜ ᱰᱟᱦᱟᱨ ᱟᱵᱚᱣᱟᱜ ᱡᱮ ᱡᱟᱦᱟᱱᱟᱜ ᱡᱩᱫᱤ ᱚᱱᱠᱟᱼᱼ ᱡᱟᱦᱟᱱᱟᱜ ᱠᱚᱠᱚ ᱠᱩᱞᱤ ᱵᱟᱲᱟ ᱠᱷᱟᱱ ᱫᱚᱵᱚᱱ ᱞᱟᱹᱭ ᱫᱟᱲᱮᱭᱟᱜᱼᱟ ᱡᱮ ᱵᱟᱝᱟ ᱟᱞᱮ ᱦᱚᱸ ᱟᱞᱮᱭᱟᱜ ᱟᱲᱟᱝ ᱦᱮᱡ ᱢᱮᱱᱟᱜᱼᱟ ᱡᱮ ᱟᱞᱮ ᱦᱚᱸᱼᱼ ᱚᱞ ᱪᱤᱠᱤ ᱛᱮᱞᱮ ᱯᱟᱲᱦᱟᱜ ᱠᱟᱱ ᱜᱮᱭᱟ ᱥᱮ ᱟᱞᱮ ᱦᱚᱸ ᱱᱚᱝᱠᱟ ᱞᱟᱹᱭ ᱫᱟᱲᱮᱭᱟᱜ ᱜᱮᱭᱟ ᱢᱮᱱᱛᱮ ᱫᱚ ᱦᱟᱜ
ᱚᱱᱟ ᱦᱩᱭᱩᱜ ᱜᱚᱝᱠᱮ
ᱚᱱᱠᱟ ᱜᱮ ᱟᱨᱦᱚᱸ ᱧᱮᱞᱚᱜ ᱠᱟᱱᱟ ᱡᱮ ᱟᱵᱚ ᱢᱟ ᱯᱟᱲᱦᱟᱣ ᱯᱟᱲᱦᱟᱣ ᱛᱮᱜᱮ ᱛᱚ ᱚᱱᱮ ᱚᱨᱠᱮᱥᱴᱟᱨ ᱥᱮ ᱡᱟᱛᱨᱟ ᱚᱱᱠᱟ ᱵᱚᱱ ᱫᱟᱲᱟᱱ ᱵᱚᱱ ᱪᱟᱞᱟᱜᱼᱟ